ᱦᱮᱸ ᱡᱚᱦᱟᱨ ᱜᱮ ᱾
ᱦᱮᱸ ᱡᱚᱦᱟᱨ ᱜᱮ ᱾
ᱟᱹᱞᱤᱧ ᱟᱜ ᱦᱮᱸ ᱟᱸᱡᱚᱢᱚᱜ ᱠᱟᱱ ᱜᱮᱭᱟ ᱾ ᱤᱧᱟᱹᱜ ᱟᱸᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱᱜᱭᱟ ᱾
ᱟᱸᱡᱚᱢᱚᱜ ᱠᱷᱟᱱ ᱢᱟ ᱟᱹᱰᱤ ᱱᱟᱯᱟᱭ ᱾
ᱦᱮᱸ ᱱᱟᱯᱟᱭ ᱦᱮᱸ ᱟᱞᱮ ᱱᱟᱯᱟᱭ ᱵᱟᱲᱟ ᱜᱮ ᱦᱮᱱᱟᱜ ᱞᱮᱭᱟ ᱾ ᱟᱯᱮ ᱪᱮᱫ ᱞᱮᱠᱟ ᱦᱮᱱᱟᱜ ᱯᱮᱭᱟ?
ᱟᱞᱮ ᱦᱚᱸ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱞᱮᱭᱟ ᱾
ᱱᱟᱯᱟᱭ ᱠᱟᱛᱷᱟ ᱾ ᱟᱨ ᱪᱮᱫ ᱠᱚ ᱪᱤᱠᱟ ᱵᱟᱲᱟ ᱦᱩᱭᱩᱜ ᱠᱟᱱᱟ ᱾
ᱪᱮᱜ ᱦᱚᱸ ᱵᱟᱹᱧ ᱪᱤ ᱠᱟᱭᱟ ᱱᱚᱜᱼᱚᱭ ᱱᱤᱛᱳᱝᱼᱟᱸᱜ,
ᱫᱟᱠᱟ ᱡᱚᱢ ᱵᱟᱲᱟ ᱠᱟᱛᱮᱜ ᱱᱚᱜᱼᱚᱭ ᱜᱤᱛᱤᱡ ᱡᱤᱨᱟᱹᱣ ᱡᱩᱨᱩᱲ ᱦᱩᱭᱩᱜ ᱛᱟᱦᱮᱸ ᱠᱟᱱᱟ, ᱟᱫᱚ ᱱᱚᱜᱼᱚᱭ ᱱᱤᱛᱚᱝ ᱢᱟ, ᱫᱩᱲᱩᱵ ᱵᱟᱲᱟ ᱦᱩᱭ ᱟᱠᱟᱱᱟ ᱜᱚᱞᱯᱷᱚᱜ ᱠᱟᱱᱟᱞᱤᱧ ᱟᱹᱞᱤᱧ ᱫᱚ ᱦᱟᱱᱛᱮ ᱱᱷᱟᱛᱮ ᱾ ᱟᱫᱚ ᱟᱵᱮᱱ ᱞᱤᱧ ᱧᱮᱞ ᱠᱟᱜ ᱵᱮᱱᱟ ᱟᱫᱚ ᱞᱤᱧ ᱦᱟᱯᱮ ᱥᱮ ᱞᱤᱧ ᱠᱚᱞ ᱟᱭ ᱜᱮ, ᱟᱵᱮᱱ ᱪᱮᱜ ᱵᱮᱱ ᱪᱤᱠᱟᱭᱮᱫᱟ?
ᱪᱮᱫ ᱦᱚᱸ ᱵᱟᱝᱼᱟ ᱫᱩᱲᱩᱵ ᱵᱟᱲᱟ ᱦᱩᱭ ᱠᱟᱱᱟ ᱾
ᱩᱸᱻᱦ ᱪᱮᱜ ᱵᱤᱱ ᱪᱤᱠᱟᱹ ᱵᱟᱲᱟᱭᱮᱫᱟ ᱛᱚᱵᱮ ᱚᱲᱟᱜ ᱠᱚᱨᱮ ᱜᱮ, ᱟᱯᱷᱚᱨ ᱠᱚ ᱥᱮ ᱪᱮᱫ ᱞᱮᱠᱟ ᱛᱮᱦᱮᱧᱟᱜ ᱩᱸ ᱪᱮ ᱫᱟᱜ ᱠᱚ ᱵᱟᱲᱟ, ᱫᱟᱜ ᱡᱟᱹᱲᱤ ᱠᱚ ᱪᱮᱫ ᱞᱮᱠᱟ ᱦᱩᱭ ᱮᱱᱟ?
ᱛᱮᱦᱤᱧᱟᱜ ᱫᱟᱜ ᱡᱟᱹᱲᱤ ᱫᱚ ᱟᱹᱰᱤ ᱵᱮᱥ ᱜᱮ ᱦᱩᱭ ᱮᱱᱟ ᱵᱷᱟᱜᱮ ᱜᱮ ᱾ ᱟᱰ ᱩᱸ ᱦᱚᱭ ᱵᱟᱹᱨᱰᱩ ᱟᱛᱮ ᱫᱟᱜ ᱠᱮᱫᱟ ᱾
ᱩᱸᱻ
ᱟᱨ ᱟᱯᱮᱥᱮᱫ ᱪᱮᱫ ᱞᱮᱠᱟ ᱫᱟᱜ ᱡᱟᱹᱲᱤ ᱦᱩᱭ ᱞᱮᱱᱟ?
ᱟᱞᱮᱥᱮᱜ ᱦᱚᱸ ᱛᱮᱦᱤᱧ ᱫᱚ ᱥᱮᱛᱟᱜ ᱠᱷᱚᱡ ᱜᱮ ᱢᱮᱱ ᱞᱮᱠᱷᱟᱡ ᱫᱚ, ᱚᱸᱠᱟ ᱵᱟᱭ ᱥᱤᱛᱩᱝ ᱞᱮᱜᱼᱟ, ᱢᱮᱱ ᱠᱮᱭᱟᱢ ᱠᱷᱟᱹᱞᱤ ᱨᱤᱢᱤᱞ ᱨᱤᱢᱤᱞ ᱜᱮ᱾ ᱟᱫᱚ ᱟᱹᱭᱩᱵ ᱵᱮᱞᱟ ᱦᱟᱸᱜ ᱛᱷᱚᱲᱟ ᱛᱷᱚᱲᱟᱭ ᱫᱟᱜ ᱵᱟᱲᱟ ᱠᱮᱫᱟ, ᱴᱟᱯᱟᱠ ᱴᱤᱯᱤᱠ ᱦᱟᱸᱜ, ᱩᱱᱟᱹᱜ ᱡᱟᱹᱥᱛᱤ ᱫᱚ ᱵᱟᱝ, ᱢᱮᱱ ᱠᱮᱭᱟᱢ ᱡᱟᱦᱟᱸᱱᱟᱜ ᱚᱸᱠᱟ ᱚᱛ ᱠᱚᱫᱚ ᱵᱟᱝ ᱞᱚᱦᱚᱫ ᱞᱮᱱᱟ ᱠᱷᱟᱹᱞᱤ ᱵᱚᱞᱮ ᱧᱩᱛᱩᱢ ᱮ ᱫᱟᱜ ᱠᱮᱫᱟ, ᱟᱫᱚ ᱟᱯᱮ ᱥᱮᱜ ᱜᱮ ᱪᱮᱫ ᱞᱮᱠᱟᱭ ᱫᱟᱜ ᱠᱮᱫᱟ?
ᱟᱞᱮ ᱥᱮᱜ ᱦᱚᱸ ᱵᱷᱟᱜᱤ ᱜᱮ ᱦᱚᱭᱛᱚ ᱦᱚᱭ ᱡᱟᱹᱲᱤ ᱭᱟᱛᱮ ᱫᱟᱜ ᱠᱮᱫᱟᱭ ᱟᱨᱻᱨ ᱡᱟᱦᱟᱸᱭ ᱞᱟᱦᱟᱭᱟ ᱦᱩᱨᱩ ᱠᱚ ᱦᱩᱲᱩ ᱠᱚ ᱮᱨ ᱟᱠᱟᱫᱟ ᱩᱸᱠᱩ ᱫᱚ ᱵᱷᱟᱹᱜᱤ ᱜᱮ ᱵᱟᱛ ᱟᱴ ᱱᱟᱜ, ᱱᱤᱛ ᱚᱠᱛᱚ ᱨᱮᱫᱚ ᱟᱹᱰᱤ ᱪᱟᱬ ᱜᱮ ᱩᱱᱠᱩᱣᱟᱜ ᱫᱚ ᱦᱟᱸᱜ ᱦᱩᱲᱩ ᱫᱚ ᱦᱟᱸᱜ ᱚᱢᱚᱱ ᱦᱟᱨᱟ ᱨᱟᱠᱟᱵᱚᱜᱼᱟ, ᱟᱨ ᱡᱟᱦᱟᱸᱭ ᱠᱚ ᱵᱟᱝ ᱠᱚ ᱜᱤᱰᱤ ᱭᱟᱠᱟᱫᱟ ᱩᱸᱠᱩ ᱞᱟᱹᱜᱤᱫ ᱫᱚ ᱢᱟᱱᱮ ᱡᱟᱦᱟᱸ ᱵᱷᱟᱜᱮ ᱱᱟᱜ ᱡᱤᱱᱤᱥ ᱮᱸ ᱢᱟᱱᱮ ᱵᱷᱟᱜᱮᱭᱟᱜ ᱦᱚᱸ ᱛᱟᱦᱮᱸ ᱠᱟᱱᱟ ᱡᱮ ᱦᱮᱸ ᱮᱨ ᱜᱟᱱᱚᱜ ᱞᱮᱠᱟ ᱦᱚᱸ ᱚᱱᱟ ᱦᱚᱸ ᱟᱫᱚ ᱱᱤᱛᱚᱜ ᱫᱚ ᱵᱟᱝ ᱜᱟᱱᱚᱜᱚᱜᱼᱟ᱾ ᱠᱟᱹᱴᱤᱡ ᱟᱨᱦᱚ ᱟᱵᱚ ᱦᱟᱸᱜ ᱱᱚᱣᱟ ᱵᱚᱫᱚᱞᱚᱜᱼᱟᱸ, ᱥᱤᱛᱩᱝ ᱟᱭ ᱠᱟᱹᱴᱤᱜ ᱚᱱᱟ ᱛᱟᱭᱚᱢ ᱜᱮ ᱟᱨᱚᱜ ᱦᱩᱲᱩ ᱫᱚ ᱮᱨ ᱜᱟᱱᱚᱜᱼᱟ᱾
ᱦᱩᱸ ᱟᱞᱮᱥᱮᱫ ᱨᱮᱦᱚᱸᱢ ᱧᱮᱞ ᱞᱮᱠᱷᱟᱡ ᱫᱚ ᱟᱯᱷᱚᱨ ᱵᱟᱲᱟ ᱠᱚ ᱥᱚᱢᱚᱭ ᱚᱱᱟ ᱦᱩᱲᱩ ᱠᱚᱫᱚ ᱠᱚ ᱮᱨ ᱵᱟᱲᱟ ᱠᱮᱜᱼᱟ᱾ ᱟᱫᱚ ᱱᱮᱛᱚᱜ ᱫᱚ ᱦᱟᱸᱜ ᱟᱸ ᱚᱠᱚᱭ ᱠᱚ ᱮᱨ ᱵᱟᱲᱟ ᱠᱮᱜᱼᱟ ᱩᱱᱠᱩᱣᱟᱜ ᱫᱚ ᱡᱟᱱᱟᱢᱼᱚᱫ ᱦᱟᱸᱜ ᱮᱦᱚᱵ ᱮᱱᱟ, ᱫᱟᱜ ᱠᱮᱫ ᱵᱟᱲᱟ ᱠᱮᱜᱼᱟᱭ ᱛᱚ, ᱟᱨ ᱚᱠᱚᱭ ᱩᱱᱠᱩ ᱫᱚ ᱦᱟᱸᱜ ᱵᱟᱠᱚ ᱮᱨ ᱟᱠᱟᱫᱟ, ᱩᱱᱠᱩᱣᱟᱜ ᱫᱚ ᱛᱷᱚᱲᱟ, ᱟ ᱢᱮᱱ ᱠᱮᱭᱟᱢ ᱢᱩᱥᱠᱤᱞ ᱧᱚᱜ ᱜᱮᱭᱟ, ᱩᱱᱠᱩ ᱦᱚᱸ ᱚᱱᱮ ᱢᱮᱱ ᱠᱮᱛ ᱞᱮᱠᱟ ᱛᱷᱚᱲᱟᱭ ᱥᱤᱛᱩᱝᱼᱟ ᱛᱚᱵᱮ ᱜᱮ ᱩᱱᱠᱩ ᱫᱚ ᱦᱟᱸᱜ ᱠᱚ ᱤᱭᱟᱹ ᱫᱟᱲᱮᱭᱟᱜᱼᱟ᱾ ᱛᱚ ᱚᱱᱮ ᱚᱸᱠᱟᱱ ᱠᱟᱛᱷᱟ ᱠᱟᱱᱟ᱾
ᱚ
ᱟᱯᱮᱥᱮᱜ ᱪᱮᱜ ᱞᱮᱠᱟ, ᱟᱯ- ᱯᱷᱚᱨ ᱵᱟᱲᱟ ᱠᱚ ᱢᱟᱠᱚ ᱦᱩᱭ ᱠᱮᱜᱼᱟ ᱟᱫᱚ ᱚᱠᱟ ᱪᱟᱥ ᱵᱟᱥ ᱢᱮᱱᱟᱜᱼᱟ, ᱟᱯᱮᱥᱮᱜ ᱪᱮᱜ ᱠᱚ ᱪᱟᱥ ᱵᱟᱥ ᱦᱩᱭᱩᱜᱼᱟ?
ᱟᱞᱮ ᱥᱮᱫ ᱫᱚ ᱪᱟᱥᱵᱟᱥ ᱫᱚ ᱴᱨᱮᱸ ᱵᱷᱤᱱᱟᱹ ᱵᱷᱤᱱᱟᱹ ᱴᱚᱴᱷᱟ ᱨᱮ ᱵᱷᱤᱱᱟᱹ ᱵᱷᱤᱱᱟᱹᱻ ᱟᱸ ᱪᱟᱥ ᱟᱵᱟᱫ ᱦᱩᱭᱩᱜᱼᱟ᱾ ᱡᱮ ᱞᱮᱠᱟᱧ ᱢᱮᱱᱟ ᱡᱮᱢᱚᱱ ᱟᱞᱮ ᱫᱚ ᱱᱚᱣᱟ ᱠᱚᱨᱮ ᱫᱚ, ᱟᱞᱮ ᱱᱚᱣᱟ ᱡᱟᱦᱟᱸᱨ ᱥᱩᱨ ᱥᱩᱯᱩᱨ ᱤᱞᱟᱠᱟ ᱠᱚᱨᱮ ᱫᱚ ᱟᱸ ᱡᱟᱹᱥᱛᱤ ᱵᱷᱟᱜᱽ ᱫᱚ ᱢᱤᱫ ᱫᱷᱟᱣ ᱜᱮᱠᱚ ᱪᱟᱥᱼᱟ᱾ ᱟᱨ ᱱᱚᱝᱠᱟ ᱡᱟᱦᱟᱸ ᱠᱚᱨᱮ ᱫᱟᱜ ᱨᱮᱱᱟᱜ ᱵᱮᱵᱚᱥᱛᱟ ᱢᱮᱱᱟᱜᱼᱟ ᱢᱟᱱᱮ ᱵᱟᱱ ᱠᱩ ᱥᱮ ᱥᱮᱞᱚ ᱠᱚ ᱡᱟᱦᱟᱸ ᱠᱚᱨᱮ ᱮᱸᱻᱢ ᱫᱟᱜ ᱨᱮᱱᱟᱜ ᱵᱮᱵᱚᱥᱛᱷᱟ ᱛᱟᱦᱮᱸᱱᱟ ᱯᱟᱹᱭᱤᱯ ᱞᱟᱹᱭᱤᱱ ᱨᱮᱱᱟᱜ ᱩᱱ ᱡᱷᱚᱜ ᱜᱮ ᱩᱸᱠᱩ ᱫᱚ ᱵᱟᱨ ᱫᱷᱟᱣ ᱠᱚ ᱪᱟᱥᱼᱟ᱾ ᱚᱱᱟ ᱵᱮᱜᱚᱨ ᱦᱚ ᱡᱟᱦᱟᱸ ᱧᱮᱞᱚᱜᱼᱟ ᱵᱟᱸᱫᱽ ᱟᱲᱮ ᱥᱩᱨ ᱠᱚᱨᱮ ᱛᱩᱲᱤ, ᱜᱩᱦ- ᱜᱩᱦᱩᱢ ᱱᱟᱱᱟ ᱨᱚᱠᱚᱢᱟᱜ ᱥᱚᱵᱡᱤ ᱚᱠᱛᱚ ᱱᱟᱹᱯᱤᱛ ᱡᱟᱦᱟᱸ ᱦᱩᱭ᱾ ᱚᱱᱟ ᱠᱚᱠᱚ ᱪᱟᱥ ᱜᱮᱭᱟ ᱟᱨᱼᱼ ᱡᱚᱢ ᱧᱩ ᱨᱮᱱᱟᱜ ᱫᱚ ᱟᱱᱟᱴ ᱫᱚ ᱚᱱᱠᱟ ᱫᱚ ᱵᱟᱹᱱᱩᱜ ᱟᱱ ᱚᱲᱟᱜ ᱨᱮᱜᱤ ᱡᱟᱦᱟᱸ ᱢᱟᱱᱮ ᱡᱚᱢᱟᱜ ᱟᱵᱩᱣᱟᱜ ᱞᱟᱹᱠᱛᱤ ᱭᱟᱱ ᱚᱱᱟ ᱫᱚ ᱨᱤᱠᱟᱹᱭᱟᱠᱚ ᱡᱮ ᱚᱲᱟᱜ ᱨᱮᱜᱮᱼᱼ ᱪᱟᱥ ᱟᱵᱟᱫ ᱠᱟᱛᱮᱜ ᱚᱱᱟ ᱫᱚ ᱠᱟᱱᱟ ᱩᱱᱟᱹᱜ ᱠᱟᱹᱣᱰᱤ ᱵᱟᱝ ᱞᱟᱜᱟᱜᱼᱟ᱾
ᱦᱮᱸ ᱚᱱᱠᱟ ᱠᱟᱱ ᱜᱮᱭᱟ ᱟᱨ ᱟᱹᱰᱤ ᱢᱚᱸᱡᱽ ᱠᱟᱛᱷᱟᱢ ᱞᱟᱹᱭ ᱠᱮᱫᱟ᱾ ᱟᱞᱮ ᱥᱮᱫ ᱦᱚᱸ ᱡᱚᱠᱷᱚᱱ ᱪᱟᱥ ᱞᱮᱠᱟᱛᱮᱢ ᱧᱮᱞᱟ ᱛᱚ ᱟᱞᱮ ᱥᱮᱫ ᱦᱚᱸ ᱡᱚᱛᱚᱣᱟᱜ ᱜᱮ ᱦᱩᱭᱩᱜᱼᱟ᱾ ᱡᱚᱛᱚ ᱠᱷᱚᱡ ᱡᱟᱹᱥᱛᱤ ᱫᱚ ᱦᱩᱲᱩ ᱪᱟᱣᱞᱮ ᱠᱚᱜᱮ ᱦᱟᱸᱜ ᱪᱟᱥ ᱫᱚ ᱦᱩᱭᱩᱜᱼᱟ᱾ ᱟᱨ ᱤᱱᱟᱹ ᱵᱟᱫᱽ ᱨᱮᱢ ᱧᱮᱞ ᱞᱮᱠᱷᱟᱱ ᱫᱚ ᱚᱱᱟ ᱵᱷᱩᱴᱼᱼ ᱠᱩᱴᱢᱟᱥᱟᱹᱨᱤ ᱠᱮᱥᱟᱹᱨᱤ ᱚᱱᱟ ᱫᱚ ᱦᱟᱸᱜ ᱪᱳᱭᱛᱟᱞᱤ ᱪᱟᱥ ᱚᱠᱟ ᱫᱚᱠᱚ ᱢᱮᱛᱟᱜ ᱠᱟᱱᱟ ᱚᱱᱟ ᱦᱚᱸ ᱜᱮᱫᱼᱼ ᱨᱟᱠᱟᱵ ᱵᱟᱲᱟ ᱠᱟᱛᱮᱮᱫ ᱚᱱᱟ ᱵᱷᱩᱴᱼᱼ
ᱦᱢ
ᱛᱥᱟᱹᱨᱤ ᱛᱩᱲᱤ ᱟᱨ ᱜᱩᱦᱩᱢ ᱵᱷᱩᱲ ᱚᱱᱟ ᱠᱚᱜᱮ ᱦᱟᱸᱜ ᱦᱩᱭᱩᱜᱼᱟ᱾ ᱟᱫᱚ ᱟᱨ ᱧᱮᱞ ᱞᱮᱠᱷᱟᱱ ᱫᱚᱢ ᱡᱚᱱᱰᱨᱟ ᱠᱚᱦᱚᱸ ᱠᱚ ᱪᱟᱥ ᱜᱮᱭᱟ ᱟᱞᱮ ᱥᱮᱫ ᱫᱚ ᱦᱟᱸᱜᱼᱼ ᱟᱫᱚ ᱟᱯᱮᱮᱥᱮᱫ ᱪᱮᱫ ᱞᱮᱠᱟ ᱡᱚᱱᱰᱨᱟ ᱠᱚᱠᱚ ᱪᱟᱥᱟ ᱥᱮ ᱵᱟᱝ?
ᱟᱞᱮᱮᱥᱮᱫ ᱫᱚ ᱱᱚᱣᱟ ᱠᱚᱨᱮ ᱫᱚ ᱡᱚᱱᱰᱨᱟ ᱨᱮᱱᱟᱜ ᱡᱟᱦᱟᱸ ᱠᱚ ᱢᱮᱱᱟ ᱪᱟᱥ ᱫᱚ ᱠᱟᱹᱴᱤᱡ ᱠᱚᱢ ᱜᱮᱭᱟ᱾ ᱠᱟᱨᱚᱱ ᱟᱞᱮ ᱫᱚ ᱱᱚᱛᱮ ᱛᱮᱥᱮ ᱢᱟᱱᱮ ᱵᱟᱝᱠᱚ ᱪᱟᱥ ᱞᱟᱹᱜᱤᱫᱚᱜᱼᱟ ᱢᱮᱱᱟᱠᱚ ᱦᱟᱹᱱᱤ ᱱᱟᱹᱭ ᱧᱮᱞ ᱞᱮᱠᱷᱟᱡ ᱜᱮ ᱡᱚᱢ ᱡᱤᱱᱤᱥᱮ ᱧᱮᱞ ᱞᱮᱠᱟᱡ ᱜᱮ ᱞᱟᱞᱦᱟ ᱜᱮ ᱵᱩᱡᱷᱟᱹᱜᱼᱟ᱾ ᱟᱫᱚ ᱩᱱ ᱚᱠᱛᱚ ᱫᱚ ᱛᱚᱠᱷᱚᱱ ᱡᱟᱦᱟᱸᱭ ᱜᱮ ᱯᱮᱲᱟ ᱯᱟᱹᱲᱦᱟ ᱠᱚ ᱦᱤᱡᱩᱜᱼᱟ᱾ ᱢᱟ ᱠᱟᱹᱴᱤᱡ ᱮᱢᱟᱭ ᱢᱮ ᱢᱟ ᱠᱟᱹᱴᱤᱡ ᱮᱢᱟᱭ ᱢᱮ ᱚᱱᱠᱟ ᱠᱟᱛᱮᱫ ᱦᱟᱹᱴᱤᱧᱚᱜᱼᱟ ᱥᱮᱼᱼ ᱟᱫᱚ ᱱᱩ ᱢᱟᱨᱪ ᱡᱩᱫᱤ ᱦᱚᱯᱚᱱ ᱦᱚᱯᱚᱱ ᱵᱟᱲᱜᱮ ᱠᱚ ᱛᱟᱦᱮᱱ ᱛᱟᱢᱟ ᱛᱚ ᱚᱱᱟ ᱢᱚᱫᱽ ᱡᱩᱫᱤ ᱵᱟᱨᱼᱼ ᱨᱟᱱᱟᱢ ᱨᱚᱦᱚᱭ ᱠᱟᱜᱟ ᱚᱱᱟ ᱢᱫᱮ ᱚᱠᱚᱭ ᱛᱤᱱᱟᱹᱜ ᱮᱢ ᱠᱩᱞᱟᱹᱣ ᱫᱟᱲᱮᱣᱟᱭᱟ ᱟᱨ ᱞᱟᱞᱦᱟᱣᱟᱱ ᱡᱤᱱᱤᱥᱼᱼ ᱧᱮᱞ ᱞᱮᱠᱷᱟᱱ ᱜᱮ ᱞᱟᱞᱦᱟᱣ ᱜᱮ ᱵᱩᱡᱷᱟᱹᱜᱼᱟ᱾ ᱚᱱᱟ ᱦᱚᱛᱮ ᱛᱮ ᱚᱱᱟ ᱠᱚ ᱫᱚ ᱚᱱᱠᱟ ᱵᱟᱝ ᱪᱟᱥ ᱞᱮᱠᱟ ᱜᱮᱼᱼ ᱠᱤᱨᱤᱧ ᱠᱟᱛᱮ ᱜᱮ ᱟᱹᱜᱩ ᱦᱩᱭᱩᱜᱼᱟ᱾
ᱦᱮᱸ ᱚᱝᱠᱟ ᱠᱟᱱ ᱜᱮᱭᱟ᱾
ᱟᱫᱚᱧ ᱢᱮᱱ ᱫᱟᱼᱼ ᱤᱭᱟᱹ ᱟᱯᱮ ᱫᱚ ᱠᱚᱲᱟ ᱦᱚᱯᱚᱱ ᱠᱚ ᱫᱚ ᱥᱮ ᱥᱮᱸᱫᱽᱨᱟ ᱠᱟᱨᱠᱟ ᱯᱮ ᱪᱟᱞᱟᱜᱼᱟ᱾ ᱤᱧ ᱫᱚ ᱠᱟᱹᱴᱤᱡ ᱥᱮᱸᱫᱽᱨᱟ ᱵᱟᱠᱷᱨᱟ ᱛᱮ ᱠᱟᱹᱴᱤᱡ ᱫᱚ ᱟᱹᱰᱤ ᱵᱟᱰᱟᱭ ᱥᱟᱱᱟᱧ ᱠᱟᱱᱟ? ᱥᱮᱸᱫᱽᱨᱟ ᱵᱟᱵᱚᱫ ᱛᱮ ᱤᱧ ᱫᱚ ᱠᱟᱹᱴᱤᱡ ᱢᱟᱱᱮ ᱩᱱᱟᱹᱜ ᱛᱤᱨᱞᱟᱹ ᱦᱚᱯᱚᱱ ᱥᱮ ᱩᱱᱟᱹᱜ ᱵᱟᱰᱟᱭ ᱵᱟᱹᱱᱩᱜᱼᱟ᱾ ᱟᱫᱚ ᱡᱩᱫᱤ ᱢᱤᱫ ᱵᱟᱨ ᱠᱟᱛᱷᱟᱢ ᱟᱹᱲᱛᱤ ᱠᱤᱧ ᱠᱷᱟᱱ ᱵᱷᱟᱜᱮ ᱦᱳᱭ ᱠᱚᱜᱼᱟ?
ᱦᱮᱸ ᱟᱞᱮ ᱥᱮᱫ ᱫᱚ ᱦᱟᱸᱜ ᱥᱮᱸᱫᱽᱨᱟ ᱫᱚ ᱠᱚ ᱪᱟᱞᱟᱜ ᱜᱮᱭᱟ ᱟᱹᱰᱤ ᱡᱟᱹᱥᱛᱤ ᱜᱮ ᱞᱟᱦᱟ ᱫᱮᱼᱼ ᱟᱫᱚ ᱱᱮᱛᱟᱨ ᱠᱟᱛᱮ ᱢᱟ ᱚᱱᱮ ᱠᱚ ᱢᱮᱟ ᱩᱱᱟᱹᱜ ᱡᱟᱹᱥᱛᱤ ᱵᱟᱠᱚ ᱪᱟᱞᱟᱜ ᱠᱟᱱᱟ ᱟᱫᱚ ᱠᱷᱟᱹᱞᱤ ᱵᱚᱪᱷᱚᱨ ᱨᱮ ᱜᱮ ᱠᱚ ᱪᱟᱞᱟᱜᱼᱟ᱾ ᱟᱫᱚ ᱟᱞᱮ ᱥᱮᱫ ᱫᱚ ᱦᱟᱱᱮ ᱡᱟᱹᱥᱛᱤᱼᱼ ᱛᱤ ᱥᱮᱸᱫᱽᱨᱟ ᱵᱟᱠᱚ ᱪᱟᱞᱟᱜ ᱜᱮᱭᱟ ᱟᱞᱮ ᱟᱰᱮ ᱯᱟᱥᱮᱢ ᱧᱮᱞ ᱞᱮᱠᱷᱟᱜ ᱟᱛᱳ ᱴᱚᱞᱟ ᱠᱚ ᱨᱮ ᱛᱚ ᱚᱱᱛᱮ ᱫᱚ ᱦᱟᱸᱜ ᱟᱹᱰᱤ ᱡᱟᱹᱥᱛᱤᱼᱼ ᱡᱟᱹᱥᱛᱤ ᱥᱮᱸᱫᱽᱨᱟ ᱠᱚ ᱪᱟᱞᱟᱜᱼᱟ ᱢᱮᱱ ᱜᱮᱭᱟᱢ ᱵᱤᱨ ᱵᱩᱨᱩ ᱛᱤᱱᱟᱹᱜ ᱢᱮᱱᱟᱜ ᱠᱚᱣᱟ᱾ ᱩᱱᱠᱩ ᱠᱩᱞᱟᱹᱭ ᱠᱩ ᱛᱩᱭᱩ ᱠᱩ ᱛᱚ ᱩᱱᱠᱩ ᱠᱩ ᱡᱟᱹᱥᱛᱤ ᱫᱚ ᱦᱚᱸᱜ ᱜᱩᱞᱟᱹᱭ ᱟᱹᱜᱩ ᱠᱚᱣᱟ ᱟᱨ ᱩᱱᱠᱩ ᱜᱮᱼᱼ ᱡᱟᱹᱥᱛᱤ ᱫᱚ ᱦᱟᱸᱜ ᱠᱚ ᱟᱹᱜᱩ ᱠᱚᱣᱟ ᱟᱨ ᱵᱟᱹᱠᱤ ᱦᱟᱸᱜ ᱛᱤᱱᱟᱹᱜ ᱡᱟᱱᱣᱟᱨ ᱠᱚ ᱦᱟᱸᱜ ᱢᱮᱱᱟᱜ ᱠᱚᱣᱟ ᱩᱱᱠᱩ ᱫᱚ ᱵᱟᱠᱚ ᱟᱹᱜᱩ ᱠᱚᱣᱟ᱾ ᱛᱚ ᱚᱱᱮ ᱚᱱᱟ ᱜᱮᱼᱼ ᱟᱫᱚ ᱟᱯᱮ ᱥᱮᱫ ᱪᱮᱫ ᱞᱮᱠᱟ ᱠᱚᱲᱟ ᱠᱚ ᱥᱮ ᱩᱱᱠᱩ ᱢᱮᱱᱟᱜ ᱠᱩ ᱩᱱᱠᱩ ᱫᱚ ᱠᱚ ᱪᱟᱞᱟᱣ ᱵᱟᱲᱟᱜ ᱜᱮᱭᱟ ᱥᱮᱸᱫᱽᱨᱟ ᱠᱚ ᱥᱮ ᱵᱟᱝ?
ᱵᱟᱝ ᱵᱟᱝ ᱱᱚᱣᱟ ᱥᱮᱸᱫᱽᱨᱟ ᱢᱮᱱ ᱛᱮ ᱫᱚ ᱜᱩᱰᱩ ᱜᱚᱡ ᱠᱚ ᱪᱟᱞᱟᱜᱼᱟ ᱚᱱᱟ ᱟᱨ ᱦᱟᱹᱠᱩ ᱥᱟᱵ ᱠᱚ ᱱᱚᱣᱟ ᱠᱚ ᱜᱮᱼᱼ ᱟᱨ ᱚᱱᱟ ᱵᱮᱜᱚᱨ ᱫᱚ ᱢᱟᱱᱮ ᱚᱝᱠᱟ ᱫᱚ ᱵᱟᱝ ᱠᱚ ᱪᱟᱞᱟᱜᱼᱟ᱾ ᱚᱱᱟ ᱠᱷᱟᱹᱛᱤᱨ ᱛᱮ ᱜᱮ ᱛᱚ ᱢᱟᱱᱮ ᱤᱧ ᱫᱚ ᱟᱢ ᱴᱷᱮᱱ ᱢᱟᱱᱮ ᱱᱚᱣᱟ ᱠᱩᱠᱞᱤ ᱫᱚ ᱛᱟᱦᱮᱸ ᱠᱟᱱᱟ, ᱡᱮ ᱦᱮᱸ ᱡᱮᱱᱫᱟ ᱠᱟᱨᱠᱟ ᱵᱟᱵᱚᱛ ᱠᱟᱹᱴᱤᱡ ᱮᱢ ᱞᱟᱹᱭᱤᱧ ᱠᱷᱟᱡ ᱵᱷᱟᱜᱤ ᱦᱳᱭ ᱠᱚᱜᱼᱟ ᱤᱧ ᱵᱟᱰᱟᱭ ᱡᱚᱝ ᱦᱩᱭ ᱠᱚᱜᱼᱟ᱾
ᱦᱮᱸ ᱦᱮᱸ ᱟᱞᱮ ᱥᱮᱫ ᱦᱚᱸ ᱱᱚᱜᱚᱭ ᱦᱟᱹᱠᱩ ᱠᱚ ᱦᱚᱸ ᱠᱚ ᱪᱟᱞᱟᱜ ᱜᱮᱭᱟ, ᱟᱨ ᱟᱹᱞᱤᱧ ᱞᱤᱧ ᱜᱟᱞᱢᱟᱨᱟᱜ ᱠᱟᱱ ᱟᱹᱞᱤᱧ ᱦᱚᱸ ᱟᱹᱰᱤ ᱡᱟᱹᱥᱛᱤ ᱜᱮ ᱦᱟᱹᱠᱩ ᱠᱚᱫᱚᱞᱤᱧ ᱥᱟᱵ ᱫᱟᱲᱮᱭᱟᱠᱚᱣᱟ᱾ ᱢᱮᱱ ᱠᱮᱭᱟᱢ ᱚᱱᱟ ᱫᱟᱜ ᱵᱷᱤᱛᱨᱤ ᱚᱠᱟ ᱪᱟᱯᱩ ᱛᱮ ᱟᱫᱚ ᱪᱟᱯᱩ ᱛᱮ ᱟᱹᱰᱤ ᱡᱟᱹᱥᱛᱤ ᱠᱚ ᱥᱟᱵᱚᱜ ᱜᱮᱭᱟ ᱪᱚᱰᱜᱚᱡ ᱠᱚ ᱜᱟᱹᱲᱟᱹᱭᱠᱩ ᱟᱫᱚ ᱚᱱᱮ ᱚᱝᱠᱟ ᱠᱟᱱ ᱜᱮᱭᱟ, ᱟᱨ ᱱᱤᱛ ᱦᱟᱹᱵᱤᱡ ᱛᱮ ᱮ ᱡᱟᱦᱟᱸ ᱨᱮᱞᱤᱧ ᱪᱟᱞᱟᱣ ᱠᱟᱱᱟ ᱛᱚ ᱟᱹᱰᱤ ᱢᱚᱡ ᱞᱤᱧ ᱥᱟᱵ ᱠᱟᱜ ᱠᱚᱣᱟ ᱚᱝᱠᱟ ᱡᱟᱦᱟᱸᱱᱟᱜ ᱵᱟᱝ ᱦᱩᱭ ᱠᱟᱱᱟ ᱟᱨ ᱵᱟᱝ ᱦᱩᱭᱩᱜ ᱢᱟ ᱟᱫᱚ ᱚᱱᱟᱢ ᱧᱮᱞ ᱞᱮ ᱠᱷᱟᱸᱜ ᱜᱩᱰᱩ ᱜᱚᱡ ᱦᱚᱸ ᱟᱹᱰᱤ ᱡᱟᱹᱥᱛᱤ ᱟᱹᱰᱤ ᱠᱚᱢ ᱜᱮ ᱦᱟᱸᱜ ᱞᱤᱧ ᱫᱟᱬᱟ ᱠᱟᱫᱟ ᱟᱹᱞᱤᱧ ᱫᱚ᱾ ᱠᱟᱹᱴᱤᱡ ᱠᱷᱚᱡ ᱜᱮ ᱚᱱᱟ ᱦᱳᱥᱴᱮᱞ ᱮᱢᱟᱱ ᱠᱚ ᱨᱮ ᱛᱟᱦᱮᱱ ᱵᱟᱲᱟ ᱦᱩᱭ ᱠᱟᱱᱟ᱾ ᱛᱚ ᱚᱱᱟ ᱠᱟᱱ ᱛᱮ ᱟᱨ ᱮᱱᱦᱚᱸ ᱪᱷᱩᱴᱤ ᱠᱚ ᱨᱮ ᱞᱤᱧ ᱪᱟᱞᱟᱣ ᱵᱟᱲᱟᱜ ᱜᱮᱭᱟ ᱚᱱᱟ ᱠᱚ ᱨᱮ ᱜᱩᱰᱩ ᱠᱚ ᱦᱚᱸ ᱜᱚᱡ ᱠᱚ ᱦᱩᱭᱩᱜ ᱜᱮᱭᱟ᱾ ᱟᱨ ᱪᱟᱞᱟᱣ ᱵᱟᱲᱟ ᱠᱟᱱ ᱜᱮᱭᱟ ᱞᱤᱧ ᱜᱩᱰᱩ ᱜᱚᱡ ᱠᱚ ᱦᱚᱸ ᱟᱫᱚ ᱚᱱᱮ ᱚᱱᱟ ᱠᱚ ᱜᱮ ᱫᱟᱬᱟ ᱦᱩᱭ ᱠᱟᱱᱟ, ᱟᱨ
ᱤᱧ ᱦᱚᱸ ᱟᱢᱟᱜ ᱱᱚᱣᱟ ᱠᱟᱛᱷᱟ ᱟᱢᱟᱜ ᱱᱚᱣᱟ ᱠᱟᱛᱷᱟ ᱛᱟᱞᱟ ᱛᱮ ᱤᱧ ᱦᱚᱸ ᱦᱚᱯᱚᱱ ᱵᱤᱫᱟᱹᱞ ᱨᱮᱱᱟᱜ ᱠᱟᱛᱷᱟ ᱜᱮ ᱩᱭᱦᱟᱹᱨ ᱦᱮᱡ ᱟᱹᱫᱤᱧᱟ ᱡᱚᱠᱷᱚᱱ ᱫᱚ ᱟᱞᱮ ᱫᱚ ᱟᱭᱳᱼᱵᱟᱵᱟ ᱤᱧ ᱱᱚᱝᱠᱟ ᱵᱟᱵᱟᱭ ᱧᱮᱞ ᱦᱚᱴᱚ ᱠᱟᱜ ᱠᱟᱱ ᱛᱟᱦᱮᱸᱱᱟ ᱱᱚᱸᱰᱮ ᱫᱚ ᱜᱩᱰᱩ ᱢᱮᱱᱟᱜ ᱠᱚᱣᱟ, ᱟᱫᱚ ᱚᱱᱮ ᱫᱟᱠᱟ ᱠᱚ ᱡᱚᱢ ᱵᱟᱲᱟ ᱠᱟᱛᱮ ᱛᱤᱠᱤᱱ ᱛᱟᱨᱟᱥᱤᱧ ᱛᱟᱭᱚᱢ ᱪᱟᱞᱟᱜ ᱦᱳᱭᱳᱜ ᱠᱟᱱ ᱛᱟᱦᱮᱸᱱ ᱜᱟᱰᱟ ᱯᱟᱨᱚᱢ ᱠᱟᱛᱮ᱾ ᱮᱠᱫᱚᱢ ᱤᱧ ᱫᱚ ᱵᱟᱵᱟ ᱴᱷᱮᱱᱤᱧ ᱜᱷᱚᱲᱟ ᱠᱚᱜ ᱠᱟᱱ ᱛᱟᱦᱮᱸᱱᱟ᱾ ᱯᱟᱨᱚᱢ ᱠᱟᱛᱮ ᱪᱟᱞᱟᱜ ᱦᱳᱭᱳᱜ ᱠᱟᱱ ᱛᱟᱦᱮᱸᱱᱟ ᱫᱮᱱ ᱱᱚᱸᱰᱮ ᱞᱟ ᱞᱟᱜᱟᱜᱼᱟ, ᱦᱮᱸ ᱤᱧ ᱫᱚ ᱫᱩᱲᱩᱵ ᱠᱚᱜ ᱠᱟᱱ ᱛᱟᱦᱮᱸᱱᱟ ᱡᱮ ᱛᱤᱱᱟᱹᱜ ᱜᱟᱱ ᱜᱩᱰᱩᱠ ᱩᱰᱩᱠᱚᱜᱼᱟ, ᱛᱤᱱᱟᱹᱜ ᱜᱟᱱ ᱜᱚᱡ ᱠᱟᱛᱮᱫ ᱞᱮ ᱤᱫᱤ ᱠᱚᱣᱟ ᱚᱲᱟᱜᱼᱛᱮ, - ᱟᱫᱚ ᱚᱱᱮ ᱡᱮ ᱪᱟᱞᱟᱜ ᱦᱩᱭᱩᱜ ᱠᱟᱱ ᱛᱟᱦᱮᱸᱱᱟ, ᱜᱩᱰᱩ ᱞᱟ ᱨᱮᱱᱟᱜ ᱥᱮᱸᱫᱽᱨᱟ ᱨᱮᱱᱟᱜ ᱠᱟᱛᱷᱟ ᱱᱤᱛᱚᱜ ᱠᱟᱹᱴᱤᱡ ᱟᱢᱟᱜ ᱠᱟᱛᱷᱟ ᱛᱟᱞᱟᱛᱮ ᱚᱱᱟ ᱥᱮᱫᱟᱭ ᱨᱮᱱᱟᱜ ᱠᱟᱛᱷᱟ ᱩᱭ ᱦᱟᱹᱨ ᱦᱮᱡ ᱟᱫᱤᱧᱟ ᱦᱚᱯᱚᱱ ᱵᱤᱫᱟᱹᱞ ᱨᱮᱱᱟᱜ, ᱟᱨ ᱚᱱᱮ ᱦᱟᱹᱠᱩ ᱥᱟᱵ ᱨᱮᱱᱟᱜ ᱚ ᱜᱟᱰᱟ ᱨᱮ ᱦᱟᱹᱠᱩ ᱥᱟᱵ ᱪᱟᱞᱟᱜ ᱞᱟᱜᱟᱜᱼᱟ, ᱛᱮᱦᱤᱧ ᱫᱚ ᱦᱟᱹᱠᱩ ᱡᱚᱢ ᱥᱟᱱᱟ ᱠᱟᱱᱟ᱾ ᱦᱟᱹᱠᱩ ᱥᱟᱵ ᱵᱚᱱ ᱪᱟᱞᱟᱜᱼᱟ, ᱪᱚᱞᱚ ᱴᱷᱮᱞᱟ ᱡᱷᱟᱹᱞᱤ ᱥᱟᱵ ᱠᱮᱫᱟ, ᱱᱚᱛᱮ ᱴᱤᱯᱷᱤᱱ ᱥᱟᱵ ᱠᱮᱫᱟ ᱱᱚᱛᱮ ᱫᱚ ᱜᱚᱜᱚ ᱵᱟᱵᱟ ᱥᱟᱶᱛᱮ ᱤᱧᱦᱚᱸ ᱪᱚᱞᱚ, ᱟᱨ ᱜᱤᱫᱽᱨᱟᱹ ᱦᱚᱯᱚᱱ ᱵᱤᱫᱟᱹᱞ ᱥᱮ? ᱤᱧ ᱦᱟᱹᱠᱩ ᱥᱟᱵ ᱵᱟᱝ ᱠᱷᱚᱡ ᱫᱚ ᱵᱟᱹᱲᱛᱤ ᱫᱚ ᱛᱚᱠᱷᱚᱱ ᱫᱚ ᱢᱟᱱᱮ ᱚᱱᱮ ᱛᱚ ᱜᱟᱰᱟ ᱫᱟᱜᱨᱤᱧ ᱩᱱᱩᱢ ᱰᱩᱵᱩᱱᱤᱱ ᱤᱧ ᱯᱟᱭᱨᱟᱜᱼᱟ ᱫᱟᱹᱲ ᱵᱟᱲᱟᱭᱟᱹᱧ, ᱚᱱᱟᱜᱮ ᱡᱟᱹᱥᱛᱤ ᱵᱷᱟᱜᱮ ᱵᱩᱡᱷᱟᱹᱜ ᱠᱟᱱ ᱛᱟᱦᱮ, ᱟᱨ ᱱᱟᱱᱟ ᱦᱩᱱᱟᱹᱨ ᱡᱟᱦᱟᱸ ᱫᱷᱤᱨᱤ ᱠᱚ ᱛᱟᱦᱮᱸᱱ ᱠᱟᱱ ᱛᱟᱦᱮᱸᱱᱟ, ᱨᱚᱝ ᱱᱟᱱᱟᱱ ᱨᱚᱠᱚᱢ ᱵᱷᱤᱱᱟᱹ ᱵᱷᱤᱱᱟᱹ ᱨᱚᱝᱟ, ᱡᱟᱦᱟᱸ ᱫᱚ ᱟᱵᱚ ᱢᱟᱱᱮ ᱤᱭᱟᱹ ᱵᱷᱤᱛ ᱠᱚᱨᱮ ᱵᱚᱱ ᱞᱟᱜᱟᱣᱟ ᱴᱤᱠᱟᱹᱠ ᱟᱵᱚᱱ ᱚᱱᱟ ᱨᱮᱱᱟᱜ ᱡᱮ ᱵᱟᱪᱷᱟᱣ ᱟᱹᱰᱤ ᱡᱟᱹᱥᱛᱤ ᱟᱹᱰᱤ ᱡᱟᱹᱥᱛᱤ ᱜᱮ ᱵᱷᱟᱜᱮ ᱵᱩᱡᱷᱟᱹᱜ ᱠᱟᱱ ᱛᱟᱦᱮᱸᱱᱟ᱾
ᱦᱩᱸ ᱠᱟᱹᱴᱤᱡ ᱨᱮᱫᱚ ᱟᱹᱰᱤ ᱡᱟᱹᱥᱛᱤ ᱜᱮ ᱵᱷᱟᱹᱜᱮ ᱵᱩᱡᱷᱟᱹᱜᱼᱟ᱾ ᱠᱟᱹᱢᱤ ᱫᱚ ᱦᱟᱸᱜ ᱚᱱᱝᱠᱟ ᱫᱚ ᱵᱟᱝ ᱠᱷᱟᱹᱞᱤ ᱮᱴᱟᱜ ᱮᱴᱟᱜᱼᱟᱜ ᱦᱟᱱᱟ ᱱᱟᱣᱟ ᱟᱸ ᱪᱮᱠᱟ ᱵᱟᱲᱟᱭ ᱦᱩᱭᱩᱜ ᱠᱟᱱ ᱛᱟᱦᱮᱸᱱᱟ ᱛᱚ ᱚᱱᱮ ᱚᱱᱟ ᱠᱚᱜᱮ ᱛᱚ ᱱᱤᱛᱚᱜ ᱡᱚᱠᱷᱚᱱᱮᱢ ᱩᱭᱦᱟᱹᱨᱟ ᱚᱱᱟ ᱠᱟᱹᱴᱤᱡ ᱨᱮᱭᱟᱜ ᱡᱤᱱᱤᱥ ᱠᱚᱫᱚ ᱟᱹᱰᱤ ᱠᱟᱰᱟᱠ ᱢᱚᱛᱞᱚᱵ ᱢᱮᱫᱟᱜ ᱠᱚ ᱡᱚᱨ ᱩᱛᱟᱹᱨᱚᱜ ᱛᱟᱢᱟ ᱮᱱᱮ ᱠᱩᱥᱤ ᱵᱩᱡᱷᱟᱹᱜ ᱠᱟᱱ ᱛᱟᱦᱮᱱᱟ ᱟᱫᱚ ᱚᱱᱮ ᱚᱱᱠᱟ ᱠᱟᱱ ᱜᱮᱭᱟ ᱟᱫᱚᱼᱼ
ᱟᱨ ᱡᱟᱦᱟᱸ ᱜᱮᱢ ᱢᱮᱱ ᱦᱚᱯᱚᱱ ᱵᱤᱫᱟᱹᱞ ᱨᱮᱱᱟᱜ ᱡᱟᱦᱟᱸ ᱟᱭᱳ ᱵᱟᱵᱟ ᱥᱟᱶ ᱠᱷᱟᱸᱰᱟᱣ ᱠᱟᱜ ᱡᱤᱭᱚᱱ ᱟᱨ ᱦᱚᱯᱚᱱ ᱦᱚᱯᱚᱱ ᱡᱚᱦᱚᱜ ᱡᱮ, ᱱᱚᱝᱠᱟᱭ ᱟᱹᱧ ᱦᱟᱱᱠᱟᱭ ᱤᱧ ᱱᱤᱭᱟᱹ ᱟᱹᱧ ᱦᱟᱱᱟᱭᱟᱹᱧ ᱱᱚᱝᱠᱟᱧ ᱠᱷᱮᱞᱟ ᱦᱟᱱᱠᱟᱧ ᱠᱷᱮᱞᱟ ᱛᱚᱠᱷᱚᱱ ᱫᱚ ᱢᱟᱱᱮ ᱡᱟᱦᱟᱸᱭ ᱠᱚ ᱢᱮᱱᱟ ᱥᱟᱱᱟᱢ ᱫᱤᱠ ᱠᱷᱚᱱᱟᱜᱼᱼ ᱜᱮ ᱢᱟᱱᱮ ᱟᱢ ᱫᱚ ᱨᱟᱹᱥᱠᱟᱹ ᱨᱚᱢᱚᱡᱽ ᱜᱮᱢ ᱵᱩᱡᱷᱟᱹᱣᱟ ᱢᱟᱱᱮ ᱱᱚᱝᱠᱟ ᱫᱤᱱ ᱜᱮ ᱠᱷᱟᱸᱰᱟᱜ ᱛᱤᱧ ᱠᱷᱟᱡ ᱱᱚᱝᱠᱟ ᱫᱤᱱ ᱜᱮ ᱛᱟᱦᱮᱱ ᱠᱷᱟᱡ ᱡᱟᱭ ᱡᱩᱜᱽ ᱱᱚᱝᱠᱟ ᱨᱟᱹᱥᱠᱟᱹ ᱨᱚᱢᱚᱡᱽ ᱨᱮ ᱜᱮᱼᱼ ᱡᱟᱦᱟᱸ ᱥᱮᱱ ᱜᱮᱢ ᱪᱟᱞᱟᱜᱼᱟ ᱟᱭᱳ ᱵᱟᱵᱟ ᱥᱟᱶ ᱪᱟᱞᱟᱜᱼᱟ ᱥᱮᱸᱫᱽᱨᱟ ᱠᱟᱨᱠᱟ ᱥᱮᱼᱼ ᱟᱲᱟᱜ ᱥᱤᱜ ᱥᱮ ᱦᱟᱹᱠᱩ ᱥᱟᱵᱼᱼ ᱥᱮ ᱜᱩᱰᱩ ᱜᱚᱡ ᱚᱱᱟ ᱨᱮᱱᱟᱜ ᱨᱟᱹᱥᱠᱟᱹ ᱜᱮ ᱵᱷᱤᱱᱟᱹ ᱵᱩᱡᱷᱟᱹᱜ ᱠᱟᱱ ᱛᱟᱦᱮᱱᱟ ᱟᱨ ᱦᱚᱯᱚᱱ ᱜᱤᱫᱽᱨᱟᱹ ᱩᱱᱤ ᱛᱚ ᱡᱟᱦᱟᱸ ᱵᱟᱸᱱ ᱠᱚᱨᱮ ᱠᱚ ᱜᱟᱵᱟᱣᱮᱫ ᱛᱟᱦᱮᱱᱟ ᱦᱟᱹᱠᱩ ᱥᱟᱵ ᱦᱩᱭᱩᱜᱼᱟ ᱪᱚᱞᱚ ᱪᱚᱞᱚᱼᱼ ᱦᱟᱹᱠᱩ ᱥᱟᱵ ᱞᱟᱜᱟᱜᱼᱟ ᱛᱤᱱᱟᱹᱜ ᱚᱠᱚᱭ ᱛᱤᱱᱟᱹᱜ ᱦᱟᱹᱠᱩᱢ ᱥᱟᱵ ᱫᱟᱲᱮᱭᱟ ᱠᱚᱣᱟ ᱚᱱᱮ ᱡᱮ ᱨᱟᱹᱥᱠᱟᱹ ᱯᱷᱩᱨᱛᱤ ᱤᱧ ᱫᱚ ᱦᱟᱹᱠᱩ ᱫᱚ ᱢᱟᱱᱮ ᱤᱧ ᱦᱚᱸ ᱦᱚᱯᱚᱱ ᱜᱤᱫᱽᱨᱟᱹ ᱠᱷᱚᱱ ᱜᱮ ᱟᱹᱰᱤ ᱦᱟᱹᱠᱩᱧ ᱥᱟᱵ ᱫᱟᱲᱮᱭ ᱟᱠᱚᱣᱟ ᱟᱹᱰᱤ ᱠᱷᱟᱱ ᱟᱹᱰᱤ ᱡᱟᱦᱟᱸ ᱛᱟᱜ ᱤᱧᱤᱧ ᱟᱬᱜᱚᱭ ᱮᱱᱟᱼᱼ ᱟᱫᱚ ᱦᱟᱹᱠᱩ ᱫᱚ ᱤᱧᱟᱹᱜ ᱛᱤᱨᱤᱜᱤ ᱠᱚ ᱥᱮᱴᱮᱨᱚᱜᱼᱟ ᱢᱟᱱᱮ ᱡᱟᱸᱦᱟ ᱠᱚ ᱪᱟᱯᱚ ᱠᱟᱛᱮ ᱦᱚᱸᱼᱼ ᱫᱟᱞ ᱠᱟᱛᱮᱜ ᱦᱚᱸ ᱡᱟᱦᱟᱸ ᱠᱟ ᱠᱟᱛᱮᱫ ᱜᱮ ᱡᱟᱦᱟᱸ ᱞᱮᱠᱟ ᱜᱮ ᱛᱟᱦᱮᱱ ᱤᱧᱤᱧ ᱟᱬᱜᱚ ᱞᱮᱱ ᱠᱷᱟᱱ ᱦᱟᱹᱠᱩ ᱫᱚ ᱢᱟᱱᱮ ᱧᱟᱢ ᱧᱟᱢᱚᱜ ᱜᱮᱭᱟ ᱠᱚᱼᱼ ᱦᱮᱸ ᱤᱧ ᱫᱚᱧ ᱥᱟᱵ ᱫᱟᱲᱮᱭᱟ ᱠᱚ ᱜᱮᱭᱟ ᱚᱱᱟ ᱛᱮ ᱤᱧ ᱟᱭᱳ ᱵᱟᱵᱟᱼᱼ ᱠᱤᱱ ᱢᱮᱱᱟ ᱡᱟᱦᱟᱸ ᱨᱮᱜᱮ ᱪᱟᱞᱟᱜ ᱠᱟᱱ ᱛᱟᱦᱮᱱᱟ ᱥᱮ ᱤᱧ ᱜᱮ ᱠᱤᱱ ᱞᱟᱝ ᱤᱫᱤᱭᱮᱭᱟ ᱱᱩᱭ ᱫᱚ ᱫᱚᱢᱮ ᱥᱟᱵ ᱫᱟᱲᱮᱭ ᱟᱠᱚᱣᱟ
ᱨᱚᱲ ᱠᱟᱴᱟ ᱠᱟᱴᱟ ᱛᱮ ᱟᱸᱡᱚᱢᱚᱜ ᱠᱟᱱ ᱛᱟᱢᱟ
ᱛᱚ ᱦᱩᱲᱩ ᱨᱚᱭ ᱵᱟᱫᱽᱫᱷᱚᱼᱼ
ᱢᱮᱱᱫᱟᱹᱧ ᱠᱟᱹᱴᱤᱡ ᱱᱮᱴᱳᱣᱟᱨᱠ ᱰᱤᱥᱴᱟᱵ ᱮ ᱛᱟᱢᱟ ᱟᱢᱟᱜ
ᱟᱫᱚᱼᱼ ᱟᱲᱟᱝ ᱟᱡᱚᱢᱚᱜ ᱠᱟᱱ ᱛᱤᱧᱟᱹ ᱤᱧᱟᱹᱜ
ᱦᱩᱸᱼᱼ
ᱛᱷᱚᱲᱟ ᱜᱟᱱ ᱰᱤᱥᱴᱟᱵ ᱠᱟᱛᱮ ᱱᱤᱛᱚᱜ ᱨᱚᱲ ᱵᱮᱱ ᱟᱨᱼᱼ